ᱦᱮᱸ ᱜᱚᱢᱠᱮ ᱥᱟᱹᱜᱩᱱ ᱥᱮᱛᱟᱜ‌ ᱾
ᱦᱳ ᱥᱟᱹᱜᱩᱱ ᱥᱮᱛᱟᱜ ᱡᱚᱦᱟᱨ, ᱟᱫᱚ ᱜᱚᱢᱠᱮ ᱪᱮᱫ ᱠᱚ ᱢᱮᱱᱟ ᱼᱟ? ᱪᱮᱫ ᱥᱟᱛᱟᱢ ᱱᱤᱭᱟᱹ ᱞᱟᱝ ᱨᱚᱯᱚᱲ ᱠᱟᱜᱼᱟ?
ᱦᱳᱭ ᱜᱚᱝᱠᱮ ᱢᱟ ᱟᱵᱮᱱ ᱜᱮ ᱞᱟᱹᱭᱵᱮᱱ ᱪᱮᱫ ᱥᱟᱛᱟᱢ ᱱᱤᱭᱮ ᱠᱟᱹᱴᱤᱡ ᱜᱟᱯᱟᱞᱢᱟᱨᱟᱣ ᱦᱩᱭᱩᱜᱼᱟ?
ᱦᱮᱸ ᱪᱮᱫ ᱠᱚ ᱞᱟᱹᱭ ᱠᱮᱭᱟ? ᱪᱟᱥ ᱟᱵᱟᱫ ᱨᱮᱭᱟᱜ ᱠᱚᱜᱮ ᱱᱩ ᱫᱤᱱ ᱪᱟᱥ ᱟᱵᱟᱫ ᱦᱩᱭᱩᱜ ᱠᱟᱱᱟ ᱵᱟᱝ? ᱮᱴᱟᱜ ᱢᱟ ᱵᱟᱹᱞᱤᱧ ᱫᱤᱥᱟᱹᱭᱮᱫᱼᱟ ᱱᱟᱦᱟᱜ‌, ᱪᱟᱥ ᱟᱵᱟᱫ ᱠᱚᱨᱮ ᱜᱮᱞᱟᱝ ᱜᱚᱞᱯᱚ ᱞᱮᱠᱷᱟ ᱫᱚᱟᱜ ᱦᱩᱭᱩᱜᱼᱟ ᱾
ᱦᱳᱸᱭ ᱦᱳᱸᱭ ᱦᱳᱭ ᱱᱚᱶᱟ ᱦᱚᱸ ᱱᱟᱯᱟᱭ ᱠᱟᱛᱷᱟ ᱠᱟᱱ ᱜᱮᱭᱟ ᱾
ᱦᱳᱭ ᱜᱚᱢᱠᱮ ᱢᱟ ᱟᱫᱚ ᱞᱟᱹᱭ ᱛᱟᱞᱟᱝ ᱢᱮ ᱟᱯᱮ? ᱟᱯ ᱥᱮᱫ ᱱᱟᱦᱟᱜ ᱪᱮᱫ ᱪᱮᱫ ᱠᱚᱯᱮ ᱪᱟᱥᱮᱫᱼᱟ ᱟᱨ ᱚᱠᱟ ᱞᱮᱠᱟᱛᱮᱯᱮ ᱪᱟᱥᱮᱫᱼᱟ? ᱠᱟᱹᱴᱤᱡ ᱞᱟᱹᱭ ᱞᱟᱝ ᱢᱮ ᱛᱟᱨᱯᱚᱨᱮ ᱦᱟᱸᱜ ᱤᱧ ᱞᱟᱹᱭᱮᱫᱟ ᱾
ᱟᱪᱷ ᱟᱪᱷᱟ ᱟᱪᱷᱟ ᱾ ᱦᱳᱭ ᱱᱤᱛᱚᱜ ᱦᱜ ᱱᱚᱜᱼᱚᱭ ᱱᱤᱛᱚᱜ ᱢᱟ ᱦᱩᱲᱩ ᱪᱟᱥ ᱫᱤᱱ ᱦᱟᱸᱜ ᱥᱮᱴᱮᱨᱚᱜ ᱠᱟᱱᱟ ᱾ ᱥᱮ ᱚᱠᱟ ᱚᱠᱟ ᱡᱟᱭᱜᱟ ᱠᱚᱨᱮ ᱫᱚ ᱧᱮᱞᱚᱜ ᱠᱟᱱᱟ ᱮᱛᱚᱦᱚᱵ ᱵᱟᱲᱟᱟᱣ ᱠᱟᱜᱼᱟ ᱠᱚ ᱦᱟᱸᱜ, ᱟᱫᱚ ᱚᱱᱠᱟᱜᱮ ᱦᱟᱸᱜ ᱟᱞᱮ ᱥᱮᱱ ᱫᱚ, ᱢᱟᱲᱟᱝ ᱥᱮᱫ ᱫᱚ ᱦᱜ ᱵᱟᱭ ᱫᱟᱜ ᱡᱟᱹᱲᱤᱭᱟᱠᱟᱫᱟ ᱛᱚ ᱾ ᱚᱱᱠᱟ ᱢᱟᱲᱟᱝ ᱠᱷᱚᱱᱟᱜ ᱪᱟᱥᱵᱟᱥ ᱠᱟᱹᱢᱤ ᱠᱚᱫᱚ ᱦᱜ ᱵᱟᱝ ᱮᱛᱚᱦᱚᱵ ᱦᱩᱭᱩᱭ ᱟᱠᱟᱱᱟ ᱟᱨ ᱚᱱᱮ ᱼᱼ ᱱᱚᱜᱼ ᱦᱟᱸᱜ ᱦᱚᱞᱟ ᱢᱫᱮᱨ ᱠᱷᱚᱱ ᱫᱟᱜ ᱡᱟᱹᱲᱤᱭ ᱮᱛᱚᱦᱚᱵ ᱟᱠᱟᱫ ᱟᱫᱚ ᱱᱚᱜᱼᱚᱭ, ᱫᱷᱚᱨᱟᱹᱣ ᱦᱩᱭᱩᱜ ᱠᱟᱱᱟ ᱦᱟᱸᱜ ᱾
ᱟᱪᱷᱟ ᱟᱪᱷᱟ ᱾
ᱠᱷᱮᱛ ᱠᱚᱨᱮ ᱚᱱᱠᱟ ᱢᱟᱲᱟᱝ ᱫᱟᱜ ᱠᱚᱢᱟ ᱵᱟᱭ ᱛᱤᱸᱜᱩ ᱵᱟᱲᱟ ᱠᱟᱜᱼᱟ ᱛᱟᱦᱚᱞᱮ ᱚᱱᱠᱟ, ᱥᱤᱭᱚᱜ ᱠᱚᱦᱚᱸ ᱵᱟᱭ ᱜᱟᱱ ᱠᱟᱱᱟ ᱱᱟᱦᱟᱸᱜ ᱟᱫᱚ ᱱᱮ ᱮᱛᱚᱦᱚᱵᱚᱜ ᱦᱩᱭᱩᱜ ᱠᱟᱱᱟ ᱦᱟᱸᱜ ᱦᱳᱭ ᱾
ᱦᱳᱭ ᱜᱚᱢᱠᱮ ᱟᱞᱮ ᱥᱮᱫ ᱦᱚᱸ ᱱᱟᱦᱟᱜ ᱢᱟᱲᱟᱝ ᱫᱚ ᱫᱚᱢᱮᱜᱮ ᱡᱟᱹᱲᱤᱞᱮᱜᱼᱟᱭ ᱾ ᱡᱟᱹᱲᱤ ᱫᱚ ᱟᱫᱚ ᱡᱮ ᱡᱟᱹᱲᱤ ᱞᱮᱫ ᱛᱮ ᱟᱫᱚ ᱪᱮᱫ ᱠᱚ ᱞᱟᱹᱭᱟ ᱱᱟᱦᱟᱜ ᱡᱟᱹᱥ ᱨᱚᱦᱚᱭ ᱴᱟᱜ ᱫᱚ ᱯᱩᱨᱟᱹ ᱱᱟᱦᱟᱜ ᱱᱚᱝᱠᱟ ᱞᱮᱠᱟ ᱪᱟᱵᱟ ᱞᱮᱠᱟᱞᱮ ᱪᱟᱵᱟ ᱤᱫᱤ ᱟᱠᱟᱫ ᱞᱮᱭᱟ ᱱᱟᱦᱟᱜᱱᱟᱜ ᱾ ᱦᱮᱸ
ᱟᱪᱪᱷᱟ ᱾
ᱢᱤᱫ ᱵᱟᱨ ᱦᱚᱲᱟᱜ ᱜᱮ ᱱᱚᱝᱠᱟ ᱢᱚᱬᱮ ᱠᱷᱮᱛ ᱵᱟᱨ ᱠᱷᱮᱛ ᱱᱚᱝᱠᱟ ᱠᱟ ᱠᱟᱛᱮᱫ ᱥᱟᱨᱮᱡ ᱟᱠᱟᱱᱟ ᱟᱨ ᱱᱚᱣᱟ ᱪᱮᱫ ᱠᱚ ᱞᱟᱹᱭᱟ? ᱜᱟᱹᱪᱷᱤ ᱜᱚᱰᱟ ᱠᱚᱠᱚ ᱥᱟᱨᱮᱡ ᱟᱠᱟᱱᱟ ᱾
ᱟᱪᱪᱷᱟ ᱟᱪᱷᱟ ᱾
ᱱᱮᱥᱢᱟ ᱥᱮᱨᱢᱟ ᱵᱷᱚᱨᱥᱟ ᱜᱮ ᱛᱟᱦᱮᱸ ᱞᱮᱱᱟ ᱟᱨ ᱟᱵᱚ ᱥᱟᱱᱛᱟᱲ ᱢᱟ ᱱᱤᱭᱟᱹ ᱥᱮᱨᱢᱟ ᱵᱷᱚᱨᱥᱟ ᱛᱮᱜᱮ ᱡᱟᱹᱥᱛᱤ ᱛᱤ ᱫᱟᱜ ᱡᱟᱹᱲᱤ ᱛᱮᱜᱮ ᱦᱩᱲᱩ ᱠᱚᱦᱚᱸ ᱵᱚ ᱨᱚᱦᱚᱭᱮᱜ-ᱟ᱾
ᱱᱚᱱᱠᱟ ᱪᱮᱫ ᱠᱚ ᱞᱟᱹᱭᱟ ᱟᱨᱠᱚ ᱞᱮᱠᱟ ᱢᱟ ᱥᱮᱞᱚ ᱢᱮᱥᱤᱱ ᱠᱚ ᱪᱮᱫ ᱠᱚᱦᱚᱸ ᱵᱟᱹᱱᱩᱜ-ᱟ᱾ ᱚᱱᱟᱛᱮ ᱥᱮᱨᱢᱟ ᱡᱟᱹᱲᱤ ᱦᱩᱭ ᱞᱮᱱᱠᱷᱟᱡ ᱜᱮ ᱮᱠᱮ ᱵᱚᱱ ᱡᱟᱹᱥᱛᱤ ᱵᱚᱱ ᱦᱚᱨᱚᱵᱚᱨᱚ ᱵᱟᱲᱟ ᱜᱚᱫᱚᱜᱚᱜ-ᱟ᱾
ᱦᱳᱭ ᱦᱳᱭ᱾ ᱦᱳᱭ ᱟᱞᱮ ᱥᱮᱱ ᱦᱚᱸ ᱚᱱᱠᱟᱜᱮ᱾ ᱥᱮᱨᱢᱟ ᱡᱟᱹᱲᱤ ᱪᱮᱛᱟᱱ ᱜᱮ ᱵᱷᱚᱨᱥᱟ ᱫᱚ ᱥᱮᱨᱢᱟ ᱡᱟᱹᱲᱤ ᱵᱟᱝ ᱦᱩᱭ ᱞᱮᱠᱷᱟᱱ ᱫᱚ ᱦᱟᱸᱜ ᱚᱱᱠᱟ ᱪᱟᱥ ᱟᱵᱟᱫᱽ ᱫᱚ ᱵᱟᱝ ᱦᱩᱭᱩᱜ-ᱟ᱾
ᱟᱪᱪᱷᱟ ᱟᱫᱚ ᱜᱚᱝᱠᱮᱧ ᱞᱟᱹᱭᱮᱫ ᱠᱟᱱ ᱛᱟᱦᱮᱸᱱᱟ ᱪᱮᱫ ᱠᱚ ᱢᱮᱱᱟᱜ-ᱟ᱾ ᱟᱯᱮ ᱥᱮᱱ ᱪᱮᱫ ᱞᱮᱠᱟ ᱢᱟᱱᱮ ᱦᱩᱲᱩ ᱪᱮᱫ ᱪᱮᱫ ᱠᱚ ᱦᱩᱲᱩ ᱯᱮ ᱪᱟᱥ ᱜᱮ ᱛᱮ ᱢᱚᱸᱡᱽ ᱟᱨᱡᱟᱣ ᱦᱩᱭᱩᱜᱼᱟ᱾
ᱦᱳᱭ ᱚᱱᱠᱟ ᱟᱞᱮ ᱥᱮᱱ ᱢᱟ ᱚᱱᱠᱟ ᱯᱟᱹᱦᱤᱞ ᱠᱷᱚᱱᱟᱜ ᱡᱟᱦᱟᱸ ᱥᱚᱨᱱᱚ ᱦᱩᱲᱩ ᱠᱚ ᱪᱟᱥ ᱵᱟᱲᱟ ᱠᱟᱜᱼᱟ᱾ ᱚᱱᱟ ᱠᱚᱜᱮ ᱚᱱᱟ ᱪᱟᱥ ᱵᱟᱲᱟ ᱦᱩᱭᱩᱜᱼᱟ ᱟᱨ ᱱᱮᱛᱟᱨ ᱢᱟ ᱟᱭᱢᱟ ᱜᱮ ᱱᱟᱣᱟ ᱱᱟᱣᱟ ᱦᱩᱲᱩ ᱠᱚᱠᱚ ᱚᱰᱳᱚᱠᱮᱫ-ᱟ ᱦᱩᱲᱩ ᱪᱟᱨᱟ᱾
ᱟᱪᱪᱷᱟ ᱪᱪᱪᱷᱟ
ᱦᱳᱭ ᱟᱞᱮ ᱥᱮᱱ ᱦᱚᱸ ᱱᱚᱝᱠᱟᱜᱮ ᱱᱤᱛᱚᱜ ᱢᱟ ᱱᱟᱦᱟᱜ ᱡᱩᱜᱽ ᱨᱮᱢᱟ ᱪᱮᱫ ᱠᱚ ᱞᱟᱹᱭᱟ ᱱᱟᱦᱟᱜ ᱤᱭᱟᱹ ᱦᱩᱲᱩ ᱥᱮᱫᱟᱭ ᱨᱮᱭᱟᱜ ᱢᱟ ᱱᱟᱦᱟᱜ ᱵᱟᱹᱭ ᱵᱟᱹᱭᱛᱮ ᱟᱫᱽ ᱪᱟᱵᱟᱜ ᱠᱟᱱᱟ᱾ ᱱᱚᱣᱟ ᱪᱷᱟᱰᱟ ᱨᱚᱧᱡᱤᱛ ᱠᱚ, ᱨᱚᱧᱡᱚᱱᱟ ᱠᱚ, ᱡᱚᱢᱩᱱᱟ ᱠᱚ ᱟᱨ ᱱᱚᱣᱟ ᱪᱮᱫ ᱠᱚ ᱞᱟᱹᱭ-ᱟ, ᱥᱮᱵᱷᱮᱱᱴᱤ ᱯᱷᱟᱭᱤᱵᱽ ᱱᱚᱣᱟ ᱠᱚ ᱦᱩᱲᱩ ᱱᱟᱦᱟᱜ ᱡᱩᱜᱽ ᱨᱮᱭᱟᱜ ᱦᱩᱲᱩ ᱪᱟᱥᱚᱜ ᱠᱟᱱᱟ ᱡᱟᱹᱥᱛᱤ ᱠᱟᱭᱛᱮ ᱱᱤᱭᱟᱹ ᱠᱚ ᱡᱩᱜᱽ ᱨᱮᱱᱟᱜ᱾
ᱦᱳᱭ ᱦᱳᱭ
ᱟᱫᱚ ᱠᱟᱹᱴᱤᱡ ᱚᱱᱟ ᱠᱚ ᱢᱮᱱᱟ ᱠᱚ ᱟᱹᱛᱩ ᱫᱤᱦᱟᱹᱛ ᱨᱮᱱ ᱥᱮ ᱫᱤᱥᱚᱢ ᱨᱮᱱ ᱦᱚᱲ ᱠᱚᱦᱚᱸ ᱠᱚ ᱪᱤᱱᱛᱟᱹᱭᱮᱜ ᱟᱠᱚ ᱱᱚᱣᱟ ᱠᱚ ᱯᱟᱞᱮ ᱦᱩᱲᱩ ᱨᱚᱦᱚᱭ ᱞᱮᱠᱷᱟᱡ ᱯᱟᱞᱮ ᱪᱮᱫ ᱠᱚ ᱞᱟᱹᱭᱟ᱾ ᱡᱟᱹᱥᱛᱤ ᱧᱚᱜ ᱟᱱᱟᱡᱽ ᱠᱚ ᱧᱟᱢᱚᱜ-ᱟ᱾ ᱚᱱᱟ ᱠᱷᱟᱹᱛᱤᱨ ᱦᱚᱲ ᱚᱱᱟ ᱠᱚᱜᱮ ᱠᱚ ᱡᱟᱹᱥᱛᱤ ᱠᱟᱭ ᱠᱚ ᱪᱟᱥᱮᱜ-ᱟ ᱠᱚ᱾
ᱦᱳᱭ ᱟᱫᱚ ᱜᱚᱝᱠᱮ ᱛᱟᱦᱚᱞᱮ ᱟᱯᱮᱥᱮᱫ ᱫᱚ ᱪᱮᱫᱠᱟ? ᱱᱚᱝᱠᱟ ᱦᱩᱲᱩ ᱪᱟᱣᱞᱮ ᱪᱟᱥ ᱵᱚᱫᱚᱞ ᱛᱮ ᱟᱨᱚ ᱚᱱᱠᱟᱱᱟᱜ ᱡᱟᱦᱟᱸᱱᱟᱜ ᱥᱚᱵᱽᱡᱤ ᱯᱟᱹᱛᱤ ᱟᱱᱟᱡᱽ ᱯᱟᱹᱛᱤ ᱠᱚ ᱪᱟᱥ ᱦᱩᱭᱩᱜ ᱟᱥᱮ ᱵᱟᱝᱟ?
ᱦᱳᱭ ᱜᱚᱢᱠᱮ ᱪᱟᱥ ᱫᱚ ᱦᱩᱭᱩᱜ ᱜᱮᱭᱟ᱾ ᱱᱚᱝᱠᱟ ᱦᱟᱸᱜ ᱚᱱᱟ ᱪᱮᱫ ᱠᱚ ᱞᱟᱹᱭᱟ ᱵᱟᱲᱜᱮ ᱠᱚᱨᱮ, ᱜᱷᱩᱴᱩ ᱦᱟᱥᱟ ᱠᱚᱨᱮ᱾ ᱱᱚᱜ-ᱚᱭ ᱱᱟᱦᱟᱜ ᱱᱤᱭᱟᱹ ᱚᱠᱟ ᱪᱟᱸᱫᱚ ᱯᱟᱨᱚᱢ ᱞᱮᱱᱠᱷᱟᱱ ᱱᱟᱦᱟᱜ ᱤᱭᱟᱹᱠᱚ ᱨᱚᱦᱚᱭᱟ᱾ ᱠᱚᱵᱤ ᱠᱚ, ᱟᱹᱞᱩ ᱠᱚ, ᱢᱩᱞᱟᱹ ᱠᱚ, ᱞᱟᱯᱷᱟ ᱟᱲᱟᱜ ᱠᱚ, ᱫᱷᱟᱹᱱᱤᱭᱟᱹ ᱠᱚ, ᱠᱚᱦᱰᱟ ᱠᱚ ᱱᱚᱣᱟ ᱠᱚᱫᱚ ᱦᱟᱸᱜ ᱪᱟᱥ ᱦᱩᱭᱩᱜ ᱠᱟᱱ ᱜᱮᱭᱟ ᱱᱟᱦᱟᱜ ᱟᱞᱮ ᱥᱮᱫ ᱦᱚᱸ᱾ ᱟᱫᱚ ᱱᱟᱦᱟᱜ ᱚᱱᱮ ᱠᱚ ᱪᱮᱫ ᱠᱚ ᱞᱟᱹᱭᱟ ᱱᱟᱜ ᱵᱟᱡᱟᱨ ᱫᱷᱟᱨᱮ ᱨᱮ ᱟᱹᱠᱷᱨᱤᱧ ᱞᱮᱠᱟ ᱵᱟᱹᱱᱤᱡᱽ ᱵᱮᱯᱟᱨ ᱞᱮᱠᱟ ᱫᱚ ᱵᱟᱝ ᱦᱩᱭᱩᱜ ᱠᱟᱱᱟ, ᱱᱤᱝᱠᱟᱹ ᱚᱲᱟᱜ ᱨᱮ ᱡᱚᱢ ᱵᱟᱲᱟᱭ ᱞᱮᱠᱟ ᱜᱮ᱾
ᱦᱳᱭ ᱦᱳᱭ ᱦᱳᱭ ᱤᱱᱠᱟᱹ ᱜᱟᱱ ᱞᱮᱱᱠᱷᱟᱱ ᱜᱮ ᱱᱟᱯᱟᱭ᱾ ᱵᱟᱡᱟᱨ ᱠᱚᱨᱮ ᱠᱟᱣᱰᱤ ᱠᱚᱦᱚᱸ ᱜᱚᱱᱚᱝ ᱠᱚᱦᱚᱸ ᱰᱷᱮᱨ ᱧᱚᱜ ᱛᱮ ᱵᱚᱫᱚᱞ ᱠᱟᱛᱮᱫ ᱧᱟᱢᱚᱜ-ᱟ ᱛᱚ ᱚᱱᱟ ᱦᱚᱛᱮᱫ ᱛᱮ᱾ ᱚᱲᱟᱜ ᱠᱚᱨᱮ ᱡᱚᱢ ᱵᱟᱲᱟ ᱞᱮᱠᱟ ᱫᱚ ᱱᱤᱡᱮ ᱛᱮᱜᱮ ᱪᱟᱥ ᱵᱟᱲᱟ ᱞᱮᱠᱷᱟᱱ ᱜᱮ ᱱᱟᱯᱟᱭᱚᱜ-ᱟ᱾
ᱦᱳᱭ ᱜᱚᱝᱠᱮ, ᱱᱤᱡᱮᱨ ᱛᱮ ᱪᱟᱥ ᱞᱮᱱᱠᱷᱟᱡ ᱫᱚ ᱪᱮᱫᱠᱚ ᱞᱟᱹᱭᱟ ᱢᱟᱱᱮ ᱠᱤᱪᱷᱩ ᱠᱟᱹᱣᱰᱤ ᱟᱹᱨᱤᱠᱚ ᱵᱟᱧᱪᱟᱣ ᱧᱚᱜᱚᱜ-ᱟ᱾
ᱦᱳᱭ ᱦᱳᱭ ᱦᱳᱭ ᱟᱨ ᱚᱱᱟ ᱦᱚᱸ ᱱᱚᱣᱟ ᱦᱚᱸ ᱢᱤᱫᱴᱟᱱ ᱧᱮᱞ ᱞᱮᱠᱷᱟᱱ ᱵᱟᱡᱟᱨ ᱠᱚᱨᱮᱱ ᱫᱤᱠᱩ ᱪᱷᱟᱹᱛᱤᱠ ᱠᱚᱫᱚ ᱪᱟᱥ ᱚᱠᱛᱚ ᱚᱱᱠᱟᱱᱟᱜ ᱥᱟᱨ ᱠᱚ ᱡᱳᱣᱵᱚ ᱥᱟᱨ ᱠᱚ ᱤᱭᱩᱨᱤᱭᱟ ᱠᱚ ᱠᱚ ᱮᱢᱟᱣᱟᱜ ᱠᱟᱱᱟ᱾ ᱛᱚ ᱚᱱᱟ ᱠᱚ ᱡᱚᱢ ᱠᱟᱛᱮᱫ ᱧᱮᱞ ᱞᱮᱠᱷᱟᱱ ᱡᱟᱹᱥᱛᱤ ᱟᱡᱟᱨ ᱵᱤᱢᱟᱨ ᱠᱚ ᱦᱩᱭᱩᱜ ᱠᱟᱱ ᱛᱟᱵᱚᱱᱟ᱾
ᱦᱚᱭ ᱜᱚᱝᱠᱮ ᱾
ᱪᱮᱫᱟᱜ ᱥᱮ ᱚᱸᱰᱮ ᱢᱟ ᱪᱮᱫ ᱠᱚ ᱞᱟᱹᱭᱟ?
ᱦᱚᱭ ᱟᱨ ᱟᱵᱚ ᱢᱟ? ᱯᱟᱹᱦᱤᱞ ᱠᱷᱚᱱᱟᱜ ᱜᱮ ᱪᱟᱥ ᱫᱚ ᱟᱵᱚ ᱥᱟᱱᱛᱟᱲ ᱦᱚᱲ ᱜᱮᱠᱚ ᱮᱛᱚᱦᱚᱵ ᱞᱮᱱᱟ ᱯᱟᱹᱦᱤᱞ, ᱦᱟᱯᱲᱟᱢ ᱠᱚ ᱟᱨ ᱪᱮᱫ ᱟᱫᱚ ᱟᱵᱚ ᱵᱚᱱ ᱧᱮᱞ ᱞᱮᱠᱷᱟᱱ, ᱯᱟᱹᱦᱤᱞ ᱫᱚ ᱪᱮᱫ ᱞᱮᱠᱟ ᱰᱟᱝᱨᱤ ᱠᱟᱲᱟ ᱠᱚ ᱢᱮᱨᱚᱢ ᱵᱷᱤᱰᱤ ᱠᱚ ᱡᱟᱹᱥᱛᱤ ᱠᱚ ᱛᱟᱦᱮᱱ ᱠᱟᱱ ᱛᱟᱦᱮᱱᱟ ᱾ ᱟᱫᱚ ᱱᱮᱛᱟᱨ ᱢᱟ ᱚᱱᱠᱟ ᱢᱟ ᱦᱟᱸᱜ ᱵᱟᱝᱠᱚ ᱧᱮᱞᱚᱜ ᱠᱟᱱᱟ ᱟᱹᱛᱳ ᱠᱚᱨᱮᱜ ᱫᱚ ᱢᱤᱫ ᱵᱟᱨ ᱢᱮᱱᱟᱜ ᱠᱚᱣᱟ᱾ ᱟᱫᱚ ᱚᱱᱠᱟᱜᱮ ᱦᱟᱸᱜ ᱩᱱᱠᱩᱣᱟᱜ ᱡᱟᱦᱟᱸ ᱜᱩᱨᱤᱡ ᱠᱚ ᱚᱱᱟ ᱠᱚᱫᱚ ᱦᱟᱸᱜ, ᱵᱟᱲᱜᱮ ᱠᱚᱨᱮᱫ ᱵᱚᱱ ᱮᱢᱟᱣᱟᱜ ᱠᱟᱱ ᱫᱚ ᱚᱱᱟ ᱦᱚᱛᱮᱜ ᱛᱮ ᱟᱵᱚᱣᱟᱜ ᱫᱚ ᱪᱟᱥ ᱠᱚᱫᱚ ᱦᱟᱸᱜ ᱢᱟᱱᱮ ᱥᱚᱵᱽᱡᱤ ᱯᱟᱹᱛᱤ ᱠᱚᱫᱚ ᱦᱩᱭᱩᱜ ᱠᱟᱱ ᱛᱟᱵᱚᱱᱟ ᱮᱠᱷᱟᱱ ᱚᱱᱠᱟᱱᱟᱜ ᱚᱱᱟ ᱠᱚᱫᱚ, ᱡᱚᱢ ᱵᱟᱲᱟ ᱠᱟᱛᱮᱜ ᱫᱚ ᱦᱟᱸᱜ ᱟᱵᱚᱣᱟᱜ ᱟᱡᱟᱨ ᱵᱮᱢᱟᱨ ᱫᱚ ᱚᱱᱠᱟ ᱡᱟᱹᱥᱛᱤ ᱫᱚ ᱵᱟᱭ ᱦᱩᱭᱩᱜᱼᱟ, ᱥᱚᱨᱤᱨ ᱯᱚᱠᱠᱷᱚ, ᱫᱚ ᱦᱟᱸᱜ ᱢᱚᱴᱟᱢᱩᱴᱤ ᱱᱟᱯᱟᱭ ᱜᱮᱭᱟ ᱟᱨ ᱪᱮᱫ?
ᱦᱚᱭ ᱜᱚᱝᱠᱮ ᱞᱟᱦᱟ ᱢᱟᱲᱟᱝ ᱢᱟ ᱟᱹᱰᱤ ᱱᱟᱯᱟᱭ ᱪᱟᱹᱥᱤᱭᱮᱜ ᱠᱟᱱ ᱛᱟᱦᱮᱱᱟ ᱡᱮ, ᱦᱟᱸ ᱱᱤᱭᱟᱹ ᱠᱚ ᱜᱩᱨᱤᱡ ᱜᱚᱵᱚᱨ ᱥᱟᱨ ᱛᱮᱜᱮ ᱵᱚᱱ? ᱪᱟᱹᱥᱤᱭᱮᱜ ᱠᱟᱱ ᱛᱟᱦᱮᱱ ᱠᱷᱟᱹᱛᱤᱨ ᱛᱮ ᱦᱚᱲᱢᱚ ᱦᱟᱹᱴᱤᱧ ᱨᱮ ᱱᱚᱝᱠᱟᱱᱟᱜ ᱨᱳᱜᱽ ᱟᱡᱟᱨ ᱠᱚ ᱵᱟᱝ ᱛᱟᱦᱮᱸ ᱠᱟᱱᱟ ᱾
ᱦᱚᱭ
ᱟᱫᱚ ᱱᱮᱛᱟᱨ ᱥᱟᱨ ᱞᱟᱜ ᱫᱚᱢᱮ ᱟᱫᱚ ᱵᱟᱡᱟᱨ ᱨᱮ ᱧᱮᱞ ᱦᱩᱭ ᱞᱮᱱᱠᱷᱟᱱ ᱟᱹᱰᱤ ᱪᱷᱚᱠ ᱪᱚᱠᱟ ᱧᱮᱞᱟ ᱱᱟᱦᱟᱜ ᱧᱮᱞ ᱧᱮᱞ ᱛᱚᱨᱟ ᱜᱮ ᱾ ᱢᱮᱱᱟᱢ ᱱᱚᱣᱟ ᱜᱮ ᱯᱟᱞᱮ ᱠᱤᱨᱤᱧ ᱦᱩᱭ ᱞᱮᱱᱠᱷᱟᱱ ᱵᱮᱥ ᱦᱩᱭᱩᱜᱼᱟ᱾
ᱦᱚᱭ, ᱦᱚᱭ, ᱦᱚᱭ
ᱜᱚᱝᱠᱮ ᱪᱮᱫ ᱠᱚ ᱞᱟᱹᱭᱟ ᱟᱯᱮᱥᱮᱫ ᱟᱹᱛᱩ ᱫᱤᱥᱚᱢ ᱨᱮ ᱪᱮᱫ ᱠᱚ ᱱᱚᱝᱠᱟ? ᱡᱤᱱᱤᱥ ᱠᱚ ᱮᱢᱚᱜ ᱜᱮᱭᱟ?
ᱡᱚᱢ ᱡᱤᱱᱤᱥ ᱫᱚ ᱜᱚᱝᱠᱮ ᱟᱞᱮ ᱥᱮᱱ ᱫᱚ ᱦᱟᱸᱜ ᱚᱱᱠᱟ, ᱵᱤᱨ ᱵᱩᱨᱩ ᱠᱚᱫᱚ ᱦᱟᱸᱜ ᱥᱩᱨ ᱧᱚᱜ ᱨᱮᱜᱮ ᱢᱮᱱᱟᱜ ᱟᱠᱟᱜ-ᱟ, ᱟᱫᱚ ᱚᱸᱰᱮ ᱠᱷᱚᱱ ᱜᱮ ᱦᱟᱸᱜ ᱡᱟᱦᱟᱸ ᱚᱱᱟ? ᱛᱮᱨᱮᱞ ᱛᱟᱨᱚᱵ ᱠᱚᱵᱚᱱ ᱧᱟᱢᱮᱫ ᱫᱚ ᱦᱟᱸᱜ, ᱟᱨ ᱫᱟᱹᱛᱟᱹᱱᱤ ᱥᱟᱠᱟᱢ ᱠᱚ ᱥᱟᱠᱟᱢ ᱚᱱᱟ ᱥᱟᱦᱟᱱ ᱥᱟᱠᱟᱢ ᱠᱚᱦᱚᱸ ᱧᱟᱢ ᱜᱮ ᱦᱟᱸᱜ ᱟᱨ ᱡᱟᱦᱟᱸ ᱚᱱᱟ ᱠᱤᱫᱩ ᱟᱲᱟᱜ ᱠᱚ ᱢᱟᱴᱷᱟ ᱟᱲᱟᱜ ᱠᱚ ᱧᱟᱢᱚᱜ ᱫᱚ ᱚᱱᱟ ᱠᱚ ᱦᱟᱸᱜ ᱡᱚᱛᱚ ᱜᱮ᱾ ᱛᱩᱢᱟ. ᱞ ᱡᱟᱣᱨᱟ ᱟᱜᱩᱭᱟᱞᱮ᱾
ᱢᱟᱲᱟᱝ ᱫᱚ ᱱᱤᱛᱚᱜ ᱢᱟ ᱱᱚᱜᱼᱚᱭ ᱦᱚᱸ, ᱫᱟᱲᱮᱭᱟᱜᱼᱟ ᱾ ᱚᱱᱟ ᱜᱮ ᱤᱭᱟᱹ ᱠᱮᱥ ᱜᱮ ᱦᱟᱸᱜ ᱮ ᱴᱷᱩᱠᱟᱹᱣ ᱢᱮᱭᱟ ᱪᱮᱫᱟᱜ ᱥᱮ ᱵᱤᱨᱮᱢ ᱵᱚᱞᱚ ᱟᱠᱟᱱᱟ ᱢᱟᱱᱮ ᱟᱢ ᱚᱱᱟ ᱚᱱᱟ ᱠᱷᱟᱹᱛᱤᱨ ᱱᱮᱛᱟᱨ ᱫᱚ ᱥᱮᱱ ᱵᱟᱝ ᱦᱳᱭᱳᱜ ᱠᱟᱱᱟ᱾